ᱦᱮᱸ ᱜᱚᱝᱠᱮ ᱪᱮᱫ ᱞᱮᱠᱟ ᱢᱮᱱᱟᱜ ᱵᱮᱱᱟ?
ᱦᱮᱸ ᱜᱚᱢᱠᱮ ᱱᱟᱯᱟᱭ ᱜᱮ ᱟᱢ ᱪᱮᱫ ᱞᱮᱠᱟ ᱢᱮᱱᱟᱢᱟ?
ᱦᱩᱸᱚᱦ ᱟᱹᱞᱤᱧ ᱦᱚ ᱵᱮᱥ ᱜᱮ᱾
ᱚᱻ ᱛᱟᱯᱚᱨ ᱚᱲᱟᱜ ᱠᱚᱨᱮ ᱱᱟᱯᱟᱭ ᱵᱟᱲᱟ ᱜᱮ ᱡᱚᱛᱚ ᱜᱮ?
ᱦᱮᱸ ᱡᱷᱚᱛᱚ ᱜᱮ ᱱᱟᱯᱟᱭ ᱵᱟᱲᱟ ᱜᱮ᱾
ᱦᱩᱸ
ᱦᱮᱸ ᱟᱵᱮᱱᱟᱜ ᱛᱷᱚᱲᱟ ᱱᱚᱭᱮᱥ ᱦᱤᱡᱩᱜ ᱠᱟᱱᱟ ᱯᱟᱝᱠᱷᱟ ᱨᱮᱭᱟᱜ ᱦᱮᱸ᱾ ᱟᱞᱤᱧᱟᱜ ᱠᱤ ᱦᱤᱡᱩᱜ ᱠᱟᱱᱟ?
ᱵᱟᱝ ᱱᱚᱰᱮ ᱮᱠᱪᱩᱞᱤ ᱥᱮ ᱱᱤᱛᱜᱮ ᱦᱤᱡᱩᱜ ᱠᱟᱱᱟ? ᱪᱮᱫ ᱠᱳ ᱥᱟᱰᱮᱭᱫᱟ ᱚᱱᱛᱮ ᱨᱮ?
ᱫᱩᱣᱟᱹᱨ ᱥᱤᱧ ᱠᱟᱜ ᱵᱮᱱ᱾
ᱱᱚᱛᱮ ᱨᱮᱜᱮ ᱥᱟᱰᱮ ᱠᱟᱱᱟ?
ᱦᱮᱸ ᱱᱤᱛᱚᱜ ᱫᱚ ᱴᱷᱤᱠ ᱜᱮ᱾
ᱦᱩᱸ
ᱛᱚᱵᱮ ᱪᱮᱫ ᱠᱚ ᱪᱤᱠᱠᱟ ᱵᱟᱲᱟᱭ ᱦᱩᱭᱩᱜ ᱠᱟᱱᱟ ᱞᱟᱹᱭ ᱢᱮ?
ᱪᱮᱫ ᱠᱳ ᱪᱮᱠᱟᱹ ᱵᱟᱲᱟ ᱦᱩᱭᱩᱜ ᱠᱟᱱᱟ ᱟᱫᱚ ᱟᱯᱱᱟᱨ ᱢᱟ ᱥᱴᱩᱰᱮᱱᱴ ᱛᱚ ᱟᱫᱚ ᱚᱱᱟᱜᱮ ᱠᱞᱟᱥ ᱤᱧ ᱦᱮᱡ ᱟᱠᱟᱱᱟ ᱦᱟᱸᱜ᱾ ᱱᱤᱛ ᱢᱟ ᱠᱟᱹᱴᱤᱡ ᱯᱷᱤᱨᱤ ᱜᱮ ᱢᱤᱱᱟᱹᱧᱟ ᱟᱫᱚ ᱚᱱᱟᱜᱮᱹᱧ ᱞᱟᱹᱭ ᱮᱜᱼᱟ ᱠᱟᱴᱤᱡ ᱨᱚᱯᱚᱲ ᱵᱟᱲᱟ ᱦᱩᱭ ᱞᱮᱱ ᱜᱮ ᱡᱟᱦᱟᱸᱭ ᱥᱟᱶᱜᱮ᱾
ᱦᱩᱸ
ᱦᱳᱭ᱾
ᱛᱟᱦᱚᱞᱮ ᱚᱞᱚᱜ ᱯᱟᱲᱦᱟᱜ ᱫᱚ ᱛᱤᱱᱟᱹᱜ ᱜᱟᱱ ᱪᱮᱫᱮᱠᱟ ᱞᱟᱹᱭᱵᱤᱱ ᱛᱚ